ᱚ
ᱦᱟᱞᱚ
ᱦᱮᱸ
ᱦᱩᱸ ᱡᱚᱦᱟᱨ ᱜᱮ
ᱦᱮᱸ ᱡᱚᱦᱟᱨ ᱜᱮ ᱜᱚᱢᱠᱮ ᱨᱚᱲ ᱟᱡᱚᱢᱚᱜ ᱠᱟᱱᱟ ᱱᱤᱛᱚᱜ ᱴᱷᱤᱠ ᱴᱷᱟᱠ
ᱦᱮᱸ ᱟᱸᱡᱚᱢᱚᱜ ᱠᱟᱱᱟ, ᱛᱮᱦᱮᱧᱟᱜ ᱪᱮᱫ ᱵᱟᱵᱚᱛ ᱛᱮ ᱜᱟᱯᱟᱞᱢᱟᱨᱟᱣ ᱦᱩᱭᱩᱜᱼᱟ
ᱚᱱᱟᱜᱮ ᱞᱟᱹ... ᱠᱟ. ᱭ ᱛᱟᱨᱟ ᱛᱟᱵᱚᱱ ᱛᱟᱦᱚᱞᱮ ᱟᱵᱤᱱ ᱜᱮ ᱪᱮᱫ ᱠᱚ ᱜᱟᱞᱢᱟᱨᱟᱣ ᱦᱩᱭᱩᱜᱼᱟ
ᱛᱮᱦᱮᱧᱟᱜ ᱥᱟᱛᱟᱢ ᱫᱚ ᱛᱟᱦᱚᱞᱮ ᱮᱸᱻᱟᱵᱚᱣᱟᱜ ᱡᱟᱦᱟᱸ ᱡᱚᱯᱚᱦᱟᱨ ᱜᱚᱴ.. ᱡᱚᱦᱟᱨ ᱠᱚ ᱢᱮᱱᱟᱜᱼᱟ ᱚᱱᱟ ᱤᱫᱤ ᱠᱟᱛᱮ ᱜᱮᱞᱟᱝ ᱜᱟᱯᱟᱞᱢᱟᱨᱟᱣᱟ
ᱦᱮᱸ ᱴᱷᱤᱠ ᱟ. ᱰᱤ ᱡᱚᱛᱷᱟᱛ ᱠᱟᱛᱷᱟ ᱵᱮᱱ ᱞᱟᱹᱭ ᱠᱮᱜ-ᱟ ᱚᱱᱟ ᱜᱮ ᱱᱟᱯᱟᱭᱚᱜᱼᱟ ᱛᱟᱦᱚᱞᱮ
ᱦᱳᱭ ᱟᱵᱚᱣᱟᱜ ᱜᱚᱰ ᱡᱚᱦᱟᱨ ᱫᱚ ᱱᱚᱶᱟ ᱫᱷᱟᱹᱨᱛᱤ ᱛᱟᱞᱟᱨᱮ ᱟᱹᱰᱤ ᱜᱮ ᱥᱚᱨᱮᱥ ᱛᱟᱵᱚᱱᱟ ᱱᱚᱶᱟ ᱜᱚᱰ ᱡᱚᱦᱟᱨ ᱟᱸ.. ᱛᱟᱞᱟ ᱛᱮᱜᱮ ᱟᱵᱚᱣᱟᱜ ᱢᱤᱫᱴᱮᱱ ᱮᱸ ᱩᱯᱨᱩᱢ ᱢᱮᱱᱟᱜ ᱟᱠᱟᱫᱟ
ᱦᱮᱸ ᱦᱮᱸ
ᱟᱨ ᱱᱚᱣᱟ ᱯᱮᱲᱟ ᱠᱚᱵᱚ ᱮᱸ ᱡᱟᱦᱟᱸ ᱠᱷᱚᱱᱟᱜ ᱜᱮ ᱡᱟᱦᱟᱸ ᱟᱛᱳ ᱠᱷᱚᱱᱟᱜ ᱜᱮᱵᱚᱱ ᱥᱮᱴᱮᱨᱚᱜᱼᱟ ᱡᱟᱦᱟᱸ ᱛᱚ ᱜᱚᱨᱚᱢ ᱛᱮᱜᱮ ᱡᱟᱦᱟᱸᱭ ᱚᱲᱟᱜ ᱨᱮᱜᱮ ᱟᱵᱚ ᱯᱳᱹᱭᱞᱟᱹ ᱮᱸ ᱚᱱᱟ ᱚᱲᱟᱜ ᱨᱮᱱ ᱟᱭᱳ ᱦᱚᱲ ᱠᱚ ᱞᱚᱴᱟ ᱫᱟᱜ ᱯᱚᱭᱞᱟ. ᱫᱳ ᱯᱟᱨᱠᱚᱢ ᱠᱚᱠᱚ ᱵᱤᱞ ᱟᱠᱚᱣᱟ ᱫᱩᱲᱩᱵ ᱟᱠᱚ ᱛᱟᱯᱚᱨᱮ ᱞᱚᱴᱟ ᱫᱟᱜ ᱠᱚ ᱥᱩᱨᱟ ᱚᱲᱟᱜ ᱠᱷᱚᱱᱟᱜ ᱠᱚ ᱥᱮᱯᱤᱧ ᱩᱰᱩᱝᱼᱟ ᱜᱚᱴ ᱡᱚᱦᱟᱨ ᱦᱩᱭᱩᱜᱼᱟ ᱢᱟᱨᱟᱝ ᱤᱡ ᱫᱚ ᱢᱟᱨᱟᱝᱤᱡ ᱡᱩᱫᱤ ᱛᱟᱦᱮᱱ ᱠᱷᱟᱱ ᱩᱱᱤ ᱫᱚᱠᱚ ᱜᱚᱰ ᱟᱭᱟ ᱟᱨ ᱡᱩᱫᱤ ᱦᱩᱰᱤᱧ ᱤᱡ ᱛᱟᱦᱮᱱ ᱠᱷᱟᱱ ᱩᱱᱤ ᱫᱚᱠᱚ ᱟᱛᱟᱝ ᱛᱟᱭᱟ
ᱦᱮᱸ ᱦᱮᱸ ᱦᱮᱸ
ᱛᱟᱯᱚᱨᱮ ᱵᱩᱜᱤ ᱡᱩᱫᱟᱹ ᱠᱚ ᱠᱩᱞᱤᱭᱮᱭᱟ ᱦᱮᱸ ᱚᱠᱟ ᱠᱷᱚᱮ ᱮᱢ ᱦᱮᱡ ᱮᱱᱟ ᱦᱮᱸ ᱛᱤᱨᱮᱢ ᱩᱰᱩᱝ ᱠᱟᱱᱟ ᱚᱲᱟᱜ ᱠᱷᱚᱱᱟᱜ
ᱦᱩᱸ ᱟᱵᱚ ᱦᱚᱲ ᱠᱚᱢᱟ ᱦᱟᱸᱜ ᱚᱱᱠᱟ ᱜᱮᱛᱚ ᱯᱩᱭᱞᱩ ᱫᱚ ᱱᱟᱦᱟᱸᱜ ᱜᱚᱰ ᱡᱚᱦᱟᱨ ᱜᱮᱛᱚ
ᱦᱚᱭ
ᱚᱱᱠᱟ ᱛᱮᱜᱮ ᱛᱚ ᱟᱛᱟᱝ ᱫᱟᱨᱟᱢ ᱯᱩᱭᱞᱩ ᱫᱚ ᱱᱟᱦᱟᱸᱜ ᱦᱩᱭᱩᱜ-ᱟ ᱱᱟᱦᱟᱸᱜ
ᱦᱚᱭ ᱱᱚᱶᱟ ᱫᱚ ᱦᱟᱸᱜ ᱟᱭᱳ ᱦᱚᱲ ᱯᱟᱦᱴᱟ ᱛᱮ ᱡᱩᱫᱤ ᱵᱟᱵᱟ ᱦᱚᱲ ᱯᱟᱦᱴᱟ ᱛᱮᱫᱚ ᱦᱟᱸᱜ ᱮᱸᱻ ᱜᱚᱰ ᱡᱚᱦᱟᱨ ᱢᱟ ᱦᱩᱭ ᱮᱱ ᱜᱮᱭᱟ ᱤᱱᱟᱹ ᱯᱚᱨᱮ ᱟᱵᱚᱣᱟᱜ ᱡᱟᱦᱟᱸ ᱥᱮᱨᱣᱟ ᱨᱮᱱᱟᱜ ᱮᱢ ᱪᱟᱯᱟᱞ ᱨᱮᱱᱟᱜ ᱡᱟᱦᱟᱸ ᱢᱮᱱᱟᱜ ᱟᱠᱟᱫᱟ ᱫᱚᱠᱛᱟ ᱛᱟᱢᱟᱠᱷᱩᱲ ᱠᱚ ᱱᱚᱣᱟ ᱠᱚ ᱮᱢ ᱠᱟᱛᱮ ᱦᱮᱸ ᱥᱮ ᱵᱩᱜᱤ ᱡᱩᱫᱟᱹ ᱠᱚᱠᱚ ᱨᱚᱯᱚᱲᱟ
ᱦᱮᱸ ᱦᱮᱸ
ᱮᱸ ᱟᱯᱮ ᱚᱲᱟᱜ ᱦᱚᱲ ᱠᱚᱫᱚ ᱯᱮ ᱱᱟᱯᱟᱭ ᱜᱮᱭᱟ ᱥᱮ ᱵᱟᱝ ᱥᱮ ᱚᱠᱟ ᱞᱮᱮᱠᱟᱱ ᱠᱷᱚᱵᱚᱨ ᱠᱚ ᱦᱮ... ᱦᱮᱡ ᱠᱟᱛᱮᱢ ᱦᱮᱡ ᱮᱱᱟ ᱟᱹᱰᱤ ᱵᱮᱲᱟ ᱵᱮᱲᱤ ᱨᱮᱢ ᱦᱮᱡ ᱮᱱᱟ ᱦᱚᱸᱜ-ᱚ ᱠᱟ ᱢᱟᱱᱮ ᱚᱠᱟ ᱵᱟᱲᱟ ᱨᱮ ᱦᱮᱡ ᱮᱱᱟ ᱚᱱᱟ ᱠᱚ ᱠᱟᱛᱷᱟ ᱨᱚᱯᱚᱲᱚᱜ-ᱟ ᱦᱮᱸ ᱥᱮ
ᱦᱩᱸ ᱦᱩᱸ ᱵᱩᱜᱤ ᱵᱟᱹᱲᱤᱡ ᱚᱠᱟ ᱞᱮᱠᱟ ᱠᱟᱛᱮᱜ ᱦᱮᱡ ᱮᱱᱟᱭ ᱵᱟᱭ ᱦᱮᱡ ᱮᱱᱟᱭ
ᱟᱨ ᱱᱚᱶᱟ ᱜᱚᱰ ᱡᱚᱦᱟᱨ ᱢᱟ ᱦᱟᱸᱜ ᱱᱚᱣᱟ ᱢᱟ ᱮᱸ ᱟᱨ ᱚᱠᱟ ᱠᱚ ᱚᱠᱟ ᱜᱚᱴ ᱡᱚᱦᱟᱨ ᱥᱚᱢᱚᱭ ᱫᱚ ᱦᱟᱸᱜ ᱵᱟᱠᱚ ᱜᱚᱴ ᱡᱚᱯᱚᱦᱟᱨᱟ ᱦᱟᱸᱜ ᱦᱮᱸ ᱥᱮ ᱡᱮᱢᱚᱱ ᱡᱩᱫᱤ ᱵᱷᱟᱸᱰᱟᱱ ᱜᱤᱨᱟᱹ ᱠᱚᱵᱚᱱ ᱟᱹᱜᱩᱭᱮᱫᱟ ᱦᱮᱸ ᱥᱮ
ᱦᱩᱸ
ᱛᱚᱠᱷᱚᱱ ᱫᱚ
ᱦᱮᱡ ᱮᱱᱟ ᱵᱚ ᱟᱡ ᱢᱟᱲᱟᱝ ᱨᱮᱜᱮ ᱞᱟᱹᱭ ᱜᱚᱫᱟᱭ ᱤᱧ ᱫᱚ ᱱᱚᱣᱟ ᱵᱟᱵᱚᱫ ᱛᱤᱧ ᱦᱮᱡ ᱟᱠᱟᱱᱟ ᱵᱷᱟᱸᱰᱟᱱ ᱜᱤᱨᱟᱹ ᱮᱢ ᱮᱱᱠᱷᱟᱱ ᱫᱚ ᱞᱚᱴᱟ ᱫᱟᱜ ᱯᱟᱨᱠᱚᱢ ᱠᱚ ᱵᱮᱞ ᱠᱟᱛᱮᱫ ᱫᱩᱲᱩᱵ ᱵᱚᱱ ᱢᱮᱛᱟᱭᱟ ᱞᱚᱴᱟ ᱫᱟᱜ ᱠᱚᱵᱚ ᱟᱹᱜᱩ ᱠᱮᱫᱟ ᱥᱩᱨ ᱠᱮᱫᱟ ᱵᱚᱱ ᱟᱫᱚ ᱜᱚᱰ ᱢᱟᱲᱟᱝ ᱨᱮᱜᱮ ᱟᱡ ᱜᱮ ᱞᱟᱹᱭᱟᱭ ᱵᱟᱝ ᱤᱧ ᱫᱚ ᱱᱚᱣᱟ ᱵᱷᱟᱸᱰᱟᱱ ᱜᱤᱨᱟᱹ ᱤᱫᱤ ᱟᱹᱜᱩ ᱵᱟᱵᱚᱫᱤᱧ ᱦᱮᱡ ᱟᱠᱟᱱᱟ ᱟᱞᱚ ᱯᱮ ᱜᱚᱴᱟ ᱦᱮᱸ ᱥᱮ ᱟᱫᱚ ᱡᱟᱦᱟᱸ ᱜᱤᱨᱟᱹ ᱠᱚ ᱮᱯᱮᱢ ᱪᱟᱯᱟᱞᱮᱱᱟ ᱟᱫᱚ ᱚᱱᱟ ᱞᱮᱠᱟᱛᱮ ᱡᱟᱦᱟᱸ ᱫᱤᱱ ᱜᱚᱱ ᱠᱚ ᱜᱚᱴᱟ ᱟᱠᱟᱱᱟ ᱚᱱᱟ ᱞᱮᱠᱟᱛᱮ ᱮᱸ ᱠᱟᱛᱷᱟ ᱠᱚ ᱞᱟᱹᱯᱟᱹᱭᱚᱜ-ᱟ ᱡᱮ ᱱᱚᱣᱟ ᱫᱤᱱ ᱨᱮᱫᱚ ᱱᱟᱹᱭ ᱛᱮᱞᱮ ᱪᱟᱞᱟᱜ-ᱟ ᱱᱚᱣᱟ ᱫᱤᱱ ᱨᱮᱫᱚ ᱵᱷᱟᱸᱰᱟᱱᱚᱜ-ᱟ ᱞᱮ
ᱦᱩᱸ ᱦᱩᱸ
ᱚᱱᱟ ᱠᱚ ᱨᱚᱯᱚᱲᱚᱜ-ᱟ ᱟᱨ ᱚᱱᱟ ᱜᱤᱨᱟᱹ ᱫᱚ ᱡᱟᱭᱜᱟ ᱡᱟᱹᱱᱤᱡ ᱫᱚ ᱚᱱᱟ ᱫᱚᱠᱚ ᱫᱚᱦᱚ ᱦᱚᱴᱚ ᱠᱟᱜ ᱜᱮᱭᱟ ᱟᱨ ᱵᱟᱝᱠᱷᱟᱱ ᱫᱚ ᱚᱱᱟ ᱜᱤᱨᱟᱹ ᱫᱚᱠᱚ ᱨᱩᱣᱟᱹᱲᱟ
ᱟᱞᱮ ᱥᱮᱱ ᱢᱟ ᱱᱷᱟᱜ ᱚᱱᱠᱟ ᱜᱮᱠᱚ ᱟᱹᱜᱩᱭᱟ ᱟᱨ ᱟᱞᱮ ᱥᱮᱱ ᱫᱚ ᱱᱷᱟᱸᱜ ᱢᱟᱱᱮ ᱤᱭᱟᱹ ᱨᱮᱫᱚ ᱵᱟᱝ-ᱟ ᱚᱱᱟ ᱥᱟᱛᱮ ᱨᱮ ᱠᱚ ᱟᱫᱚ ᱠᱚ ᱨᱮᱵᱮᱫ ᱠᱟᱜ-ᱟ ᱫᱩᱣᱟᱹᱨ ᱥᱩᱨ ᱨᱮᱜᱮ
ᱦᱚᱭ ᱦᱚᱭ ᱟᱫᱚ ᱱᱚᱣᱟ ᱫᱚ ᱡᱟᱭᱜᱟ ᱡᱟᱹᱱᱤᱡ ᱜᱮ ᱦᱟᱸᱜ ᱦᱮᱸ ᱥᱮ ᱟᱵᱚ ᱱᱤᱛᱚᱜ ᱯᱚᱱᱚᱛ ᱠᱮ ᱯᱚᱱᱚᱛ ᱴᱚᱴᱷᱟ ᱠᱮ ᱴᱚᱴᱷᱟ ᱢᱮᱱᱟᱜ ᱟᱠᱟᱫ ᱛᱟᱵᱚᱱᱟ ᱛᱚ ᱦᱟᱸᱜ ᱚᱠᱟ ᱫᱚ ᱦᱚᱭᱛᱚ ᱚᱠᱟ ᱡᱟᱭᱜᱟ ᱫᱚᱵᱚ ᱥᱟᱵ ᱫᱚᱦᱚ ᱟᱠᱟᱫᱟ ᱚᱠᱟ ᱡᱟᱭᱜᱟ ᱫᱚᱵᱚ ᱦᱤᱲᱤᱧ ᱜᱚᱫ ᱟᱠᱟᱫᱟ ᱱᱚᱝᱠᱟ ᱦᱩᱭᱩᱜ ᱠᱟᱱᱟ ᱦᱮᱸ ᱥᱮ
ᱦᱚᱭ ᱦᱚᱭ ᱛᱟᱦᱚᱞᱮ ᱟᱯᱮ ᱫᱚ ᱪᱮᱫ ᱞᱮᱠᱟ ᱜᱚᱰ ᱡᱚᱦᱟᱨ ᱫᱚ
ᱞᱟᱹᱭ ᱮᱫ ᱟᱹᱧ ᱟᱵᱚᱣᱟᱜ ᱜᱚᱰ ᱡᱚᱦᱟᱨ ᱢᱟ ᱟᱹᱰᱤ ᱨᱚᱠᱚᱢ ᱢᱮᱱᱟᱜ ᱟᱠᱟᱫᱟ ᱦᱮᱸ ᱥᱮ
ᱦᱮᱸ ᱦᱩᱸ
ᱡᱮᱢᱚᱱ ᱠᱤᱪᱷᱩ ᱦᱚᱲᱟᱜ ᱫᱚ ᱜᱚᱰ ᱡᱚᱦᱟᱨ ᱡᱩᱫᱤᱢ ᱞᱟᱹᱭᱟ ᱡᱮᱢᱚᱱ ᱢᱟᱨᱟᱝ ᱥᱟᱹᱜᱟᱹᱭ ᱞᱮᱠᱟᱛᱮ ᱦᱩᱰᱤᱧ ᱢᱟᱨᱟᱝ ᱫᱚ ᱦᱟᱸᱜ ᱢᱟᱱᱮ ᱡᱩᱫᱤ ᱢᱟᱨᱟᱝ ᱜᱮᱭᱟᱭ ᱛᱟᱦᱚᱞᱮ ᱩᱱᱤ ᱫᱚ ᱦᱚᱭ ᱡᱚᱦᱟᱨ ᱟᱭᱟᱵᱚᱱ ᱦᱮᱸ ᱥᱮ ᱜᱚᱰ ᱟᱭᱟᱵᱚᱱ ᱟᱨ ᱡᱩᱫᱤ ᱩᱱᱤ ᱤᱸ ᱡᱩᱫᱤ ᱤᱧ ᱠᱷᱚᱱᱟᱜ ᱮ ᱩᱱᱤ ᱦᱩᱰᱤᱧ ᱜᱮᱭᱟ ᱛᱟᱦᱞᱮ ᱩᱱᱤ ᱵᱚ ᱛᱷᱩᱢ ᱟᱥᱤᱥ ᱟᱭᱟᱵᱚ ᱦᱮᱸᱥᱮ ᱟᱨᱚ ᱚᱱᱟ ᱪᱷᱟᱲᱟ ᱵᱟᱞᱟ ᱡᱚᱦᱟᱨ ᱠᱚ ᱢᱮᱱᱟᱜ ᱠᱟᱫᱟ ᱟᱡᱷᱱᱟᱨ ᱡᱚᱦᱟᱨ ᱢᱮᱱᱟᱜ ᱠᱟᱫᱟ
ᱦᱮᱸ ᱦᱮᱸ
ᱵᱟᱞᱟ ᱡᱚᱦᱟᱨ ᱫᱚ ᱟᱨᱦᱚᱸ ᱠᱟᱹᱴᱤᱡ ᱛᱟᱞᱟᱝ ᱚᱱᱟᱦᱚᱸ ᱵᱷᱟᱜᱤ ᱧᱚᱜ ᱜᱮᱭᱟ ᱛᱚ ᱚᱱᱟᱦᱚᱸ
ᱦᱚᱭ ᱵᱷᱟᱜᱮ ᱜᱮᱭᱟ ᱢᱟᱱᱮ ᱟᱵᱚᱟᱜ ᱫᱚ ᱚᱱᱮ ᱥᱟᱹᱜᱟᱹᱭ ᱡᱟᱦᱟᱸ ᱢᱮᱱᱟᱜ ᱟᱠᱟᱫ ᱛᱟᱵᱚᱱᱟ ᱥᱮ ᱥᱟᱹᱜᱟᱹᱭ ᱞᱮᱠᱟ ᱛᱮᱜᱮ ᱦᱟᱸᱜ ᱜᱚᱯᱚᱴ ᱡᱚᱦᱟᱨ ᱠᱚᱫᱚ ᱦᱳᱭᱳᱜᱼᱟ ᱦᱮᱸ
ᱦᱩᱸ ᱟᱪᱪᱷᱟ ᱢᱤᱫᱴᱟᱝ ᱠᱩᱠᱞᱤ ᱨᱮᱱᱟᱜ ᱢᱤᱫᱴᱟᱝ ᱛᱟᱦᱮᱸ ᱠᱟᱱ ᱛᱤᱧᱟᱹ
ᱦᱮᱸ ᱢᱟ ᱞᱟᱹᱭ ᱵᱤᱱ
ᱟᱪᱪᱷᱟ ᱚᱱᱮ ᱵᱟᱞᱟᱭᱟ ᱠᱤ ᱟᱵᱚ ᱱᱟᱜ ᱵᱟᱵᱚᱱ ᱡᱚᱴᱮᱫᱚᱜᱼᱟ ᱱᱟᱸᱜ ᱛᱚ
ᱦᱮᱸ ᱦᱮᱸ
ᱟᱫᱚᱼ ᱪᱮᱫᱟᱜ ᱵᱟᱵᱚᱱ ᱡᱚᱢᱮᱫᱚᱜᱼᱟ ᱚᱱᱟ ᱴᱟᱜ ᱚᱱᱟ ᱵᱟᱹᱧ ᱵᱩᱡᱷᱟᱹᱣ ᱫᱟᱲᱮ ᱠᱟᱣᱫᱟ ᱛᱚ ᱤᱧ ᱚᱱᱟ ᱜᱮ ᱠᱩᱠᱞᱤ ᱫᱚ ᱛᱟᱦᱭᱮᱱ ᱛᱤᱧᱟᱹ ᱱᱟᱜ
ᱟᱪᱪᱷᱟ ᱟᱹᱞᱤᱧ ᱦᱚᱸ ᱱᱚᱣᱟ ᱤᱫᱤ ᱠᱟᱛᱮᱫ ᱦᱟᱸᱜ ᱛᱤᱱᱟᱹᱜ ᱞᱤᱧ ᱵᱟᱲᱟᱭ ᱛᱤᱭᱳᱜ ᱠᱟᱫᱟ ᱮᱱ ᱨᱮᱦᱚᱸ ᱞᱤᱧ ᱞᱟᱹᱭ ᱟᱹᱵᱤᱱ ᱠᱟᱱᱟ ᱱᱚᱣᱟ ᱡᱟᱦᱟᱸ ᱤᱭᱟᱹ ᱫᱚ ᱦᱟᱸᱜ ᱡᱟᱦᱟᱸ ᱮᱠᱪᱩᱭᱮᱞᱤ ᱯᱟᱹᱭᱞᱟᱹ ᱥᱮᱫ ᱢᱟᱲᱟᱝ ᱥᱮᱫ ᱪᱟᱞᱟᱜ ᱦᱩᱭᱩᱜ ᱛᱟᱵᱚᱱᱟ ᱛᱟᱦᱞᱮ ᱠᱟᱹᱴᱤᱡ ᱡᱟᱦᱟᱸ ᱚᱱᱮ ᱨᱟᱭᱵᱟᱨᱟᱜ ᱠᱟᱛᱷᱟ ᱞᱮᱠᱟᱛᱮ ᱵᱟᱨᱭᱟ ᱟᱛᱳ ᱢᱤᱫ, ᱵᱟᱨᱭᱟ ᱚᱲᱟᱜ ᱢᱤᱫ ᱮᱫᱟᱭ, ᱵᱟᱨᱭᱟ ᱟᱛᱳ ᱢᱤᱫᱚᱜ ᱠᱟᱱᱟ ᱵᱟᱨᱭᱟ ᱚᱲᱟᱜ ᱢᱤᱫᱩᱜ ᱠᱟᱱᱟ, ᱵᱟᱨᱭᱟ ᱡᱤᱣᱤ ᱢᱤᱫᱩᱜ ᱠᱟᱱᱟ ᱦᱮᱸ ᱥᱮ
ᱦᱮᱸ ᱦᱮᱸ
ᱟᱫᱚ ᱱᱚᱰᱮ ᱠᱷᱚᱱᱟᱜ ᱡᱩᱫᱤ ᱧᱮᱞᱚᱜᱼᱟ ᱦᱟᱸᱜ ᱱᱚᱰᱮ ᱟᱭᱳ ᱠᱩᱲᱤ ᱜᱤᱫᱽᱨᱟᱹ ᱯᱟᱦᱟᱴᱟ ᱟᱨ ᱵᱟᱝ ᱠᱚᱲᱟ ᱜᱤᱫᱽᱨᱟᱹ ᱯᱟᱦᱟᱴᱟ ᱦᱟᱸᱜ ᱦᱮᱸ ᱥᱮ ᱾ ᱠᱚᱲᱟ ᱜᱤᱫᱽᱨᱟᱹ ᱯᱟᱦᱟᱴᱟ ᱨᱮᱱ ᱟᱭᱳᱼᱵᱟᱵᱟ ᱠᱤᱱ ᱛᱟᱦᱮᱱᱟ ᱦᱟᱸᱜ ᱠᱩᱲᱤ ᱜᱤᱫᱽᱨᱟᱹ ᱯᱟᱦᱟᱴᱟ ᱨᱮᱦᱚᱸ ᱟᱭᱳᱼᱵᱟᱵᱟ ᱦᱟᱸᱜ ᱾ ᱟᱫᱚ ᱚᱠᱛᱚ ᱨᱮ ᱡᱟᱹᱱᱤᱡ ᱫᱚ ᱦᱟᱸᱜ ᱦᱳᱭᱛᱳ ᱧᱮᱞᱢᱮ ᱦᱚᱭᱛᱳ ᱵᱟᱝ ᱦᱚᱸᱠᱚ ᱛᱟᱦᱮᱸ ᱫᱟᱲᱮᱭᱟᱜᱼᱟ ᱦᱟᱸᱜ ᱟᱭᱳᱼᱵᱟᱵᱟ ᱠᱚ ᱾
ᱦᱩᱸ
ᱟᱫᱚ ᱥᱟᱵ ᱠᱟᱫᱟᱞᱟᱝ ᱦᱟᱸᱜ ᱵᱟᱞᱟ ᱡᱚᱦᱟᱨ ᱫᱚ ᱡᱚᱠᱷᱚᱱ ᱦᱤᱡᱩᱜ ᱠᱟᱱᱟ ᱦᱟᱸᱜ ᱠᱟᱛᱷᱟ ᱛᱟᱦᱚᱞᱮ ᱟᱭᱳ ᱵᱟᱵᱟ ᱜᱮᱞᱟᱝ ᱫᱚᱦᱚ ᱠᱤᱱᱟ ᱦᱟᱸᱜ ᱵᱟᱱᱟᱨ ᱯᱟᱦᱴᱟ ᱜᱮ ᱦᱟᱸᱜ ᱛᱚᱵᱮ ᱛᱚ ᱦᱟᱸᱜ ᱦᱮᱸ ᱥᱮ, ᱚᱱᱟ ᱨᱮᱱᱟᱜ ᱛᱟᱞᱟ ᱫᱚ ᱯᱟᱸᱡᱟ ᱧᱟᱢᱚᱜᱼᱟ ᱾ ᱟᱨ ᱟᱵᱚ ᱢᱟ ᱦᱟᱸᱜ ᱱᱚᱣᱟ ᱤᱫᱤ ᱠᱟᱛᱮᱫ ᱚᱱᱠᱟ ᱢᱟ ᱦᱟᱸᱜ ᱪᱟᱨᱪᱟ ᱠᱚ ᱵᱟᱝ ᱦᱳᱭ ᱠᱟᱱᱟ ᱟᱨ ᱵᱟᱲᱟᱭ ᱢᱮᱱᱟᱜ ᱠᱟᱫ ᱨᱮᱦᱚᱸ ᱱᱚᱣᱟ ᱤᱫᱤ ᱠᱟᱛᱮᱫ ᱛᱟᱦᱚᱞᱮ ᱦᱳᱭᱛᱚ ᱩᱱᱟᱹᱜ ᱦᱚᱸ ᱱᱤᱡᱮ ᱦᱚᱸ ᱵᱟᱝ ᱵᱟᱲᱟᱭ ᱜᱚᱫ ᱠᱟᱱᱟ ᱦᱟᱸᱜ ᱾ ᱮᱱ ᱨᱮᱦᱚᱸ ᱩᱭᱦᱟᱹᱨᱚᱜ ᱠᱟᱱᱟ ᱱᱚᱣᱟ ᱡᱟᱦᱟᱸ ᱱᱚᱣᱟ ᱵᱟᱨᱭᱟᱻ ᱡᱤᱣᱤ ᱡᱚᱠᱷᱚᱱ ᱢᱤᱫᱩᱜ ᱠᱟᱱᱟ, ᱵᱟᱨᱭᱟ ᱚᱲᱟᱜ ᱡᱚᱠᱷᱚᱱ ᱢᱤᱫᱩᱜ ᱠᱟᱱᱟ ᱦᱮᱸ ᱥᱮ
ᱦᱩᱸ ᱦᱩᱸ
ᱟᱫᱚ ᱚᱱᱟ ᱞᱮᱠᱟ ᱠᱟᱛᱮᱜ ᱦᱟᱸᱜ ᱟᱫᱚ ᱡᱮᱢᱚᱱ ᱦᱟᱱᱟ ᱠᱩᱲᱤ ᱯᱟᱦᱟᱴᱟ ᱨᱮᱱ ᱟᱨ ᱱᱚᱣᱟ ᱠᱚᱲᱟ ᱯᱟᱦᱟᱴᱟ ᱨᱮᱱ ᱵᱟᱹᱠᱤᱱ ᱡᱚᱯᱚᱴᱮᱫᱚᱜᱼᱟ ᱦᱟᱸᱜ ᱦᱮᱸ ᱥᱮ ᱾ ᱟᱫᱚ ᱱᱚᱣᱟ ᱤᱧᱦᱚᱸ ᱵᱟᱹᱧ ᱩᱱᱟᱹᱜ ᱮᱻ ᱞᱚᱠᱠᱷᱳ ᱠᱟᱛᱮᱫ ᱫᱚ ᱵᱟᱹᱧ ᱧᱮᱞ ᱠᱟᱫᱟ ᱡᱮᱢᱚᱱ ᱡᱮᱢᱚᱱ ᱠᱩᱲᱤ ᱵᱟᱞᱟ ᱠᱩᱲᱤ ᱵᱟᱞᱟ ᱫᱚᱠᱚ ᱡᱚᱯᱚᱴᱮᱛᱚᱜ ᱜᱮᱭᱟ ᱥᱮ
ᱦᱮᱸ ᱚᱱᱠᱟ ᱫᱚ ᱦᱮᱸ, ᱦᱚᱸ
ᱤᱧ ᱩᱱᱟᱹᱜ ᱵᱟᱹᱧ ᱤᱭᱟᱹ ᱛᱤᱭᱳᱜ ᱠᱟᱫᱟᱼ ᱞᱚᱠᱠᱷᱚ ᱛᱤᱭᱳᱜ ᱠᱟᱫᱟ ᱚᱱᱟ ᱫᱚ ᱟᱫᱚ ᱚᱱᱠᱟᱱ ᱠᱩᱠᱞᱤ ᱠᱚᱜᱮ ᱟᱨ ᱚᱱᱟ ᱤᱫᱤ ᱠᱟᱛᱮᱫ ᱵᱟᱝ ᱨᱟᱠᱟᱵ ᱢᱮᱱᱠᱷᱟᱱ ᱪᱤᱠᱟᱢ ᱤᱭᱟᱹ ᱜᱚᱫᱟ ᱦᱟᱸᱜ ᱧᱮᱞ ᱡᱤᱱᱤᱥ
ᱚ ᱦᱳᱭ ᱦᱳᱭ ᱦᱳᱭ ᱢᱟᱱᱮ ᱟᱵᱚ ᱚᱠᱟ ᱞᱮᱠᱟᱱᱟᱜ ᱢᱟᱱᱮ ᱠᱚᱲᱟ ᱵᱟᱞᱟᱭᱟ ᱟᱨ ᱠᱚᱲᱟ ᱵᱟᱞᱟ ᱫᱚᱠᱤᱱ ᱡᱚᱯᱮᱴᱮᱫᱚᱜᱼᱟ ᱟᱨ ᱠᱩᱲᱤ ᱵᱟᱞᱟᱭ ᱩᱱᱠᱤᱱ ᱠᱤᱱ ᱡᱚᱯᱚᱴᱮᱫᱚᱜᱼᱟ ᱢᱟᱱᱮ ᱠᱚᱲᱟ ᱵᱟᱞᱟᱭᱟ ᱟᱨ ᱠᱩᱲᱤ ᱵᱟᱞᱟᱭᱟ ᱢᱟᱱᱮ ᱩᱱᱠᱤᱱ ᱫᱚ ᱦᱟᱸᱜ ᱵᱟᱹᱠᱤᱱ ᱡᱚᱯᱚᱴᱮᱫᱚᱜᱼᱟᱫᱚ ᱾
ᱦᱳᱸ ᱟᱫᱚ ᱱᱚᱣᱟ ᱤᱫᱤ ᱠᱟᱛᱮᱫ ᱫᱚ ᱦᱟᱸᱜ ᱟᱹᱰᱤ ᱜᱟᱹᱦᱤᱨ ᱤᱭᱟᱹ ᱛᱮᱛᱮᱫ ᱢᱮᱱᱟᱜ ᱠᱟᱫᱟ, ᱱᱚᱣᱟ ᱠᱟᱨᱚᱱ ᱢᱮᱱᱟᱜ ᱠᱟᱫᱟ ᱦᱳᱭᱛᱳ ᱚᱱᱟ ᱮᱠᱪᱩᱭᱮᱞᱤ ᱚᱱᱟ ᱠᱟᱱᱟ ᱥᱮ ᱵᱟᱝ ᱚᱱᱟ ᱫᱚ ᱵᱟᱝ ᱞᱟᱹᱭ ᱯᱩᱥᱴᱟᱹᱣ ᱩᱛᱟᱹᱨᱚᱜ ᱠᱟᱱᱟ ᱦᱟᱸᱜ ᱾
ᱦᱩᱸ ᱚᱱᱟ ᱠᱚ ᱛᱟᱦᱚᱞᱮ ᱵᱩᱡᱷᱟᱹᱣ ᱵᱟᱲᱟ ᱠᱟᱛᱮ ᱯᱚᱨᱮ ᱠᱚᱥᱮᱱ ᱜᱟᱞᱢᱟᱨᱟᱣ ᱞᱮᱠᱷᱟᱱ ᱟᱨᱦᱚᱸ ᱵᱷᱟᱜᱤᱜᱼᱟ ᱦᱮᱸ ᱛᱟᱭᱚᱢ ᱫᱟᱨᱟᱢ ᱛᱮ ᱾ ᱦᱮᱸ ᱦᱮᱸ
ᱚᱱᱟ ᱤᱫᱤ ᱠᱟᱛᱮᱜ ᱠᱩᱞᱤ ᱠᱩᱯᱞᱤ ᱠᱚ ᱦᱩᱭᱩᱜᱼᱟ ᱡᱮ ᱱᱚᱣᱟ ᱤᱫᱤ ᱠᱟᱛᱮᱜ ᱪᱮᱫᱠᱟ ᱡᱮ ᱪᱮᱫᱟᱜ ᱵᱟᱠᱚ ᱡᱚᱯᱚᱴᱮᱫᱚᱜᱼᱟ ᱦᱮᱸ ᱥᱮ ᱾ ᱟᱵᱚ ᱫᱚ ᱚᱧᱚᱭ ᱩᱢᱮᱨ ᱛᱮ ᱟᱹᱰᱤᱵᱚ ᱠᱷᱟᱴᱚ ᱜᱮᱭᱟ ᱦᱮᱸ ᱥᱮ ᱾
ᱦᱩᱸ ᱦᱩᱸ
ᱟᱫᱚ ᱮᱱᱨᱮᱦᱚᱸ ᱚᱱᱟ ᱤᱫᱤ ᱠᱟᱛᱮᱫ ᱵᱟᱲᱟᱭ ᱫᱚ ᱫᱚᱨᱠᱟᱨ ᱜᱮ ᱠᱟᱱᱟ ᱾
ᱦᱮᱸ ᱵᱟᱝᱠᱷᱟᱱ ᱦᱟᱯᱮᱱᱫᱤᱱ ᱨᱮᱦᱚᱸ ᱛᱚ ᱟᱯᱱᱟᱨ ᱨᱮᱱᱟᱜ ᱚᱱᱠᱟ ᱜᱮᱛᱚ
ᱦᱳᱭ
ᱫᱷᱤᱱᱟᱹᱝ ᱡᱩᱫᱤ ᱱᱟᱜ ᱵᱟᱢ ᱵᱟᱲᱟᱭᱟ ᱛᱟᱦᱚᱞᱮ ᱠᱷᱟᱱ ᱟᱹᱰᱤ ᱢᱟᱱᱮ ᱟᱨᱚ ᱟᱹᱛᱩ ᱦᱚᱲ ᱠᱚ ᱱᱟᱜ ᱪᱮᱫ ᱠᱚ ᱱᱟᱜ ᱠᱚ ᱞᱟᱹᱭᱟ ᱱᱟᱦᱟᱜ ᱚᱱᱟ ᱦᱚᱸ ᱟᱹᱰᱤ ᱠᱷᱟᱨᱟᱯᱚᱜᱼᱟ ᱾
ᱦᱳᱭ ᱟᱫᱚ ᱱᱚᱣᱟᱧ ᱩᱭᱦᱟᱹᱨ ᱧᱟᱢ ᱮᱫᱟ ᱱᱚᱣᱟᱧ ᱩᱭᱦᱟᱹᱨ ᱧᱟᱢᱮᱫᱟ ᱡᱟᱦᱟᱸ ᱟᱵᱚ ᱯᱟᱹᱨᱤᱥ ᱢᱮᱱᱟᱜ ᱠᱟᱫ ᱛᱟᱵᱚᱱᱟ ᱱᱟᱜ ᱦᱮᱸᱥᱮ
ᱦᱮᱸ ᱦᱮᱸ
ᱡᱮᱢᱚᱱ ᱜᱮᱞᱵᱟᱨ ᱜᱚᱴᱟᱝ ᱯᱟᱹᱨᱤᱥ ᱢᱮᱱᱟᱜᱼᱟ ᱦᱮᱸ ᱥᱮ ᱦᱟᱸᱥᱫᱟ ᱠᱷᱚᱱ ᱮᱛᱚᱦᱚᱵ ᱦᱟᱸᱥᱫᱟ, ᱢᱟᱱᱰᱤ, ᱠᱤᱥᱠᱩ, ᱴᱩᱰᱩ, ᱵᱮᱥᱨᱟ ᱱᱚᱝᱠᱟ ᱠᱟᱛᱮᱜ ᱜᱮᱞᱵᱟᱨ ᱜᱚᱴᱟᱝ ᱯᱟᱹᱨᱤᱥ ᱢᱮᱱᱟᱜ ᱠᱟᱫᱟ᱾ ᱱᱚᱣᱟ ᱜᱮᱞᱵᱟᱨ ᱜᱚᱴᱟᱝ ᱯᱟᱹᱨᱤᱥ ᱧᱮᱞ ᱢᱮ ᱟᱫᱚ ᱟᱵᱚ ᱵᱟᱵᱟ ᱯᱟᱦᱴᱟ ᱠᱚᱣᱟᱜ ᱯᱟᱹᱨᱤᱥ ᱫᱚ ᱠᱤᱱᱛᱩ ᱵᱟᱝ ᱵᱚᱫᱚᱞᱚᱜ ᱠᱟᱱᱟ ᱦᱮᱸᱥᱮ ᱦᱟᱸᱜ
ᱩᱸ ᱦᱩᱸᱜ
ᱵᱟᱵᱟ ᱯᱟᱦᱴᱟ ᱠᱚᱣᱟᱜ ᱫᱚ ᱯᱟᱹᱨᱤᱥ ᱫᱚ ᱩᱱᱠᱩ ᱫᱚ ᱚᱱᱟ ᱫᱚ ᱪᱟᱞᱟᱣ ᱦᱟᱸᱥᱫᱟ ᱠᱷᱟᱱ ᱦᱟᱸᱥᱫᱟ ᱛᱮᱜᱮ ᱪᱟᱞᱟᱣ ᱤᱫᱤᱜ ᱠᱟᱱᱟ ᱠᱤᱱᱛᱩ ᱚᱱᱟ ᱡᱚᱠᱷᱚᱱ ᱵᱟᱯᱞᱟ ᱥᱟᱹᱜᱟᱹᱭ ᱦᱩᱭᱩᱜ ᱠᱟᱱᱟ ᱦᱟᱸᱜ ᱦᱮᱸ ᱥᱮ ᱢᱤᱫᱴᱮᱱ ᱮᱴᱟᱜ ᱟᱛᱳ ᱨᱤᱱᱤᱡ ᱢᱤᱫᱴᱮᱱ ᱠᱩᱲᱤ ᱜᱤᱫᱽᱨᱟᱹ ᱮᱴᱟᱜ ᱯᱟᱹᱨᱤᱥ ᱨᱤᱱᱤᱡ ᱵᱚᱱ ᱵᱟᱯᱞᱟ ᱟᱹᱜᱩᱭ ᱠᱟᱱᱟ ᱦᱟᱸᱜ ᱦᱮᱸ ᱥᱮ
ᱦᱩᱸ ᱦᱩᱸ
ᱟᱫᱚ ᱚᱱᱟ ᱞᱮᱠᱟ ᱠᱟᱛᱮᱜ ᱩᱱᱤ ᱡᱚᱠᱷᱚᱱ ᱦᱤᱡᱩᱜ ᱠᱟᱱᱟᱭ ᱱᱚᱣᱟ ᱦᱚᱭᱛᱳ ᱦᱟᱸᱥᱫᱟ ᱯᱟᱹᱨᱤᱥ ᱨᱮᱜᱮ ᱦᱤᱡᱩᱜ ᱠᱟᱱᱟᱭ ᱦᱮᱸ ᱥᱮ ᱢᱟᱱᱰᱤ ᱯᱟᱹᱨᱤᱥ ᱨᱤᱱᱤᱡ ᱠᱩᱲᱤ ᱜᱤᱫᱽᱨᱟᱹ ᱠᱟᱱᱟᱭ ᱦᱟᱸᱥᱫᱟ ᱯᱟᱹᱨᱤᱥ ᱛᱮᱠᱚ ᱟᱹᱜᱩ ᱠᱮᱫᱮᱭᱟ ᱟᱫᱚ ᱡᱟᱦᱟᱸ ᱚᱱᱮ ᱦᱮᱸ ᱠᱚ ᱟᱹᱜᱩ ᱠᱮᱫᱮ ᱫᱚ ᱦᱟᱸᱜ ᱦᱮᱸᱥᱮ ᱢᱚᱬᱮ ᱢᱟ-ᱯᱟᱹᱡᱷᱤ ᱠᱚ ᱟᱛᱮᱜ ᱦᱮᱸᱥᱮ ᱡᱟᱦᱟᱸᱢᱟᱛᱠᱚᱢ ᱵᱩᱴᱟᱹ ᱵᱤᱪᱟᱹᱨ ᱨᱮ ᱡᱮᱢᱚᱱ ᱢᱩᱪᱟᱹᱫ ᱩᱛᱟᱹᱨ ᱵᱤᱪᱟᱹᱨ ᱡᱟᱦᱟᱸ ᱢᱮᱱᱟᱜ ᱠᱟᱫᱟ ᱡᱮ ᱡᱟᱝ ᱦᱚᱸ ᱡᱟᱝ ᱛᱚᱨᱚᱡ ᱦᱚᱸ ᱛᱚᱨᱚᱡ ᱞᱮ ᱮᱢᱟᱜ ᱯᱮᱭᱟ ᱦᱮᱸᱥᱮ᱾ ᱟᱫᱚ ᱚᱱᱟ ᱞᱮᱠᱟ ᱠᱟᱛᱮ ᱱᱩᱭ ᱫᱚ ᱦᱟᱸᱜ ᱟᱠᱩᱡ ᱦᱚᱲ ᱠᱚ ᱦᱩᱭ ᱠᱮᱫᱮᱭᱟ ᱦᱮᱸ ᱥᱮ
ᱦᱳᱭ
ᱱᱩᱭ ᱡᱟᱦᱟᱸ ᱦᱟᱸᱥᱫᱟ ᱯᱟᱹᱨᱤᱥ ᱟᱫᱚ ᱚᱱᱟ ᱞᱮᱠᱟ ᱠᱟᱛᱮ ᱡᱩᱫᱤ ᱩᱱᱤ ᱫᱚ ᱦᱟᱸᱜ ᱮᱢ ᱠᱮᱫᱟ ᱠᱚ ᱦᱮᱸ ᱥᱮ ᱟᱫᱚ ᱚᱱᱟ ᱞᱮᱠᱟ ᱠᱟᱛᱮᱜ ᱦᱟᱝᱠᱩ ᱫᱚ ᱟᱫᱚ ᱡᱟᱦᱟᱸ ᱱᱚᱣᱟ ᱚᱲᱟᱜ ᱫᱩᱣᱟᱹᱨ ᱨᱮᱱᱟᱜ ᱦᱟᱸᱜ ᱤᱭᱟᱹ ᱠᱟᱱᱟ ᱦᱮᱸᱥᱮ ᱡᱮᱢᱚᱱ ᱚᱲᱟᱜ ᱫᱩᱣᱟᱹᱨ ᱨᱮᱱᱟᱜ ᱡᱟᱦᱟᱸ ᱠᱟᱢ ᱠᱟᱢ ᱠᱟᱡᱽ ᱜᱮᱡ ᱜᱩᱨᱤᱡ ᱡᱚᱜ ᱠᱚ ᱛᱟᱨᱯᱚᱨᱮ ᱡᱟᱦᱟᱸ ᱡᱮ ᱪᱩᱞᱦᱟᱹ ᱠᱚ ᱵᱟᱠᱚ ᱡᱚᱴᱮᱫᱟ ᱱᱚᱣᱟ ᱠᱚ ᱠᱟᱛᱷᱟ ᱢᱮᱱᱟᱜᱼᱟ ᱫᱟᱠᱟ ᱴᱩᱠᱩᱡ ᱵᱟᱠᱚ ᱡᱚᱴᱮᱫᱟ ᱟᱫᱚ ᱩᱱᱤ ᱫᱚ ᱦᱟᱸᱜ ᱮᱢ ᱪᱟᱞ ᱩᱛᱟᱹᱨ ᱠᱮᱫᱟ ᱠᱚ ᱦᱮᱸ ᱥᱮ ᱢᱤᱫᱴᱮᱱ ᱤᱭᱟᱹ ᱨᱮ ᱦᱚᱸᱜ᱾ ᱟᱫᱚ ᱚᱱᱟ ᱞᱮᱠᱟᱛᱮ ᱢᱤᱫ ᱦᱚᱲᱟᱜ ᱦᱮᱸ ᱡᱟᱦᱟᱸ ᱤᱥᱤᱱ ᱵᱟᱥᱟᱝᱸᱧ ᱥᱮ ᱵᱮᱵᱚᱦᱟᱨ ᱡᱤᱱᱤᱥ ᱠᱚ ᱥᱮ ᱢᱤᱫᱴᱮᱱ ᱡᱟᱹᱦᱟᱱ ᱡᱤᱱᱤᱥ, ᱡᱚᱯᱚᱴᱮᱫ ᱞᱟᱹᱜᱤᱫ ᱥᱮ ᱡᱟᱹᱦᱟᱱ ᱡᱟᱦᱟᱱ ᱡᱟᱭᱜᱟ ᱨᱮ ᱵᱚᱞᱚᱱ ᱞᱟᱹᱜᱤᱫ ᱛᱮ ᱢᱤᱫᱴᱮᱱ ᱯᱟᱨᱢᱤᱥᱮᱱ ᱫᱚᱨᱠᱟᱨᱚᱜᱼᱟ ᱦᱮᱸ ᱥᱮ
ᱦᱳᱭ
ᱟᱫᱚ ᱯᱟᱞᱮᱫ ᱱᱚᱣᱟ ᱟᱵᱚᱣᱟᱜ ᱵᱷᱤᱛᱤᱨ ᱵᱟᱦᱮᱨ ᱨᱮᱱᱟᱜ ᱠᱟᱛᱷᱟ ᱠᱟᱱᱟ ᱱᱚᱣᱟ ᱫᱚ ᱦᱟᱸᱜ ᱦᱳᱭᱛᱳ ᱯᱟᱞᱮᱱ ᱚᱱᱠᱟᱱ ᱤᱭᱟᱹ ᱦᱚᱸ ᱢᱮᱱᱟᱜ ᱟᱠᱟᱫᱟ ᱡᱟᱦᱟᱸ ᱫᱚ ᱚᱱᱟ ᱵᱟᱝ ᱵᱟᱲᱟᱭ ᱛᱤᱭᱳᱜ ᱟᱠᱟᱱᱟ ᱮ ᱚᱱᱟᱹ ᱦᱚᱛᱮᱡ ᱛᱮ ᱦᱚᱭᱛᱳ ᱯᱟᱞᱮ ᱠᱚ ᱵᱟᱠᱚ ᱡᱚᱯᱚᱴᱚᱜ ᱢᱟ ᱚᱱᱟ ᱫᱚ
ᱦᱩᱸ, ᱦᱩᱭᱩᱜᱼᱟ ᱚᱱᱟ ᱠᱚᱫᱚᱱᱟᱜ ᱱᱤᱡᱮ ᱢᱟ ᱦᱟᱸᱜ ᱵᱟᱢ ᱵᱟᱲᱟᱭ ᱦᱩᱭ ᱠᱟᱱᱟ
ᱦᱳᱭᱸ ᱱᱚᱣᱟ ᱤᱫᱤᱱ ᱠᱟᱛᱮ ᱨᱤᱥᱟᱨᱪ ᱫᱚᱨᱠᱟᱨᱚᱜ ᱠᱟᱱ ᱛᱟᱵᱚᱱᱟ ᱦᱮᱸᱥᱮ ᱡᱮ ᱱᱚᱣᱟ ᱫᱚ ᱪᱮᱫᱟᱜ ᱦᱮᱸ ᱥᱮ ᱢᱤ-ᱢᱤᱫ ᱴᱮᱱ ᱡᱤᱱᱤᱥ ᱤᱫᱤ ᱠᱟᱛᱮᱫ, ᱛᱚᱵᱮ ᱛᱚᱵᱚᱱ ᱵᱟᱲᱟᱭ ᱫᱟᱲᱮᱭᱟᱜᱼᱟ ᱡᱮ ᱱᱚᱣᱟ ᱫᱚ ᱱᱚᱣᱟ ᱦᱚᱛᱮᱫ ᱛᱮ
ᱦᱮᱸ
ᱟᱫᱚ ᱟᱯᱮ ᱥᱮᱫ ᱦᱚᱸ ᱚᱱᱠᱟ ᱜᱮ
ᱦᱮᱸ ᱟᱞᱮ ᱥᱮᱱ ᱱᱟᱜ ᱚᱱᱠᱟ ᱜᱮ, ᱟᱫᱚ ᱦᱩᱸ ᱩᱱᱟᱹᱜ ᱫᱚ ᱱᱟᱜ ᱵᱟᱝ ᱵᱟᱲᱟᱭ ᱦᱩᱭ ᱟᱠᱟᱱᱟ ᱛᱚ ᱦᱟᱸᱜ ᱚᱱᱟ ᱫᱚ
ᱦᱳᱭ ᱟᱼᱪᱷᱸ ᱱᱚᱹᱣᱟ ᱫᱚ ᱦᱩᱭᱹᱱᱟ ᱛᱟᱯᱚᱹᱨᱮ ᱱᱚᱣᱟᱹ ᱡᱟᱦᱟᱸ ᱥᱟᱹᱜᱟᱹᱭ ᱠᱚ ᱦᱮᱸᱥᱮ ᱥᱟᱹᱜᱟᱹᱭ ᱢᱟ ᱟᱹᱰᱤ ᱨᱚᱠᱚᱢ ᱥᱟᱹᱜᱟᱹᱭ ᱢᱮᱱᱟᱼᱜ ᱟᱼᱠᱟᱫ ᱛᱟᱵᱚᱱᱟ ᱦᱮᱸᱥ ᱟᱭᱳᱼᱵᱟᱵᱟ ᱥᱟᱹᱭ ᱥᱟᱹᱜᱟᱹᱭ ᱵᱚᱭᱦᱟ ᱥᱟᱹᱜᱟᱹᱭ ᱛᱟᱯᱚᱹᱨᱮ ᱢᱟᱢᱟ ᱥᱟᱹᱜᱟᱹᱭ ᱠᱚ ᱢᱮᱱᱟᱼᱜ ᱟᱼᱠᱟᱫᱟ ᱟᱼᱫᱚ ᱦᱚᱜᱼᱚᱭ ᱱᱚᱣᱟᱹ ᱦᱚᱸ ᱡᱟᱦᱟᱸ ᱥᱟᱹᱜᱟᱹᱭ ᱠᱚ ᱦᱮᱡ ᱮᱱ ᱛᱟᱵᱚᱱᱟ ᱦᱮᱸ ᱥᱮ
ᱦᱮᱸ
ᱡᱮᱹᱢᱚᱱ ᱟᱭᱳ ᱵᱟᱵᱟ ᱥᱟᱹᱜᱟᱹᱭ ᱵᱚᱭᱦᱟ ᱥᱟᱹᱜᱟᱹᱭ ᱛᱟᱯᱚᱹᱨᱮ ᱢᱟᱢᱚ ᱥᱟᱹᱜᱟᱹᱭ ᱦᱟᱛᱚᱢ ᱥᱟᱹᱜᱟᱹᱭ ᱫᱟᱹᱭ ᱛᱮᱧᱟᱢ ᱥᱟᱹᱜᱟᱹᱭ ᱱᱚᱣᱟ ᱠᱚ ᱡᱟᱦᱟᱸ ᱯᱷᱩᱞᱯᱟᱲᱟ ᱥᱟᱹᱜᱟᱹᱭ ᱟᱼᱫᱚ ᱦᱚᱸᱜᱼᱚᱭ ᱡᱟᱦᱟᱸ ᱢᱤᱫᱼᱢᱤᱫᱴᱮᱱ ᱥᱟᱹᱜᱟᱹᱭ ᱨᱮᱱᱟᱼᱜ ᱠᱟᱛᱷᱟᱹ ᱦᱤᱡᱩᱜ ᱠᱟᱱᱟ ᱟᱼᱫᱚ ᱱᱚᱹᱣᱟ ᱠᱚ ᱤᱫᱤ ᱠᱟᱹᱛᱮ ᱦᱚᱸ ᱦᱮᱸ ᱟᱵᱚ ᱚᱠᱟ ᱠᱷᱚᱱᱟᱜ ᱥᱤᱨᱡᱚᱱᱚᱜ ᱠᱟᱱᱟ ᱱᱚᱹᱣᱟ ᱥᱟᱹᱜᱟᱹᱭ ᱠᱚ ᱦᱮᱸᱥᱮ
ᱦᱮᱸ ᱦᱸ ᱦ ᱮᱠᱫᱚᱢ ᱮᱠᱫᱚᱢ ᱥᱟᱹᱨᱤ ᱠᱟᱛᱷᱟᱹ ᱜᱮ ᱱᱚᱹᱣᱟ ᱵᱟᱲᱟᱼᱭ ᱫᱚᱨᱹᱠᱟᱨ ᱠᱟᱱᱟ ᱮᱠᱵᱟᱨ
ᱦᱮᱸ ᱥᱮ ᱡᱟᱦᱟᱸ ᱡᱩᱫᱤ ᱯᱳᱭᱞᱳ ᱡᱩᱫᱤ ᱟᱵᱚ ᱠᱩᱠᱞᱤ ᱵᱚ ᱫᱚᱦᱚᱭᱼᱟ ᱱᱚᱝᱹᱠᱟ ᱡᱮ ᱟᱵᱚᱣᱟᱼᱜ ᱡᱟᱦᱟᱸ ᱥᱟᱹᱜᱟᱹᱭ ᱢᱮᱱᱟᱜᱼᱟ ᱯᱳᱭᱞᱳ ᱫᱚ ᱚᱠᱟ ᱥᱟᱹᱜᱟᱹᱭ ᱛᱟᱦᱮᱸ ᱠᱟᱱᱟᱱᱟ ᱦᱮᱸᱥᱮ
ᱦᱸ
ᱦᱮᱸ ᱵᱟᱲᱟᱼᱭ ᱢᱮᱱᱟᱼᱜ ᱛᱟᱵᱤᱱᱟ ᱱᱚᱹᱣᱟ ᱫᱚ
ᱵᱟᱝᱼᱦᱟᱜᱸ ᱵᱟᱝ ᱵᱟᱲᱟᱼᱭ ᱦᱩᱭᱸᱠᱟᱱᱟ᱾
ᱟᱼᱫᱚ ᱤᱧᱟᱹᱜ ᱵᱟᱲᱟᱼᱭ ᱛᱮᱸᱫᱚ ᱱᱚᱝᱼᱠᱟᱜ ᱠᱟᱱᱟ ᱦᱟᱸᱜ ᱡᱟᱦᱟᱸ ᱟᱵᱚᱣᱟᱼᱜ ᱵᱤᱱ